ᱟᱨ ᱜᱚᱝᱠᱮ ᱥᱟᱹᱜᱩᱱ ᱧᱤᱫᱟᱹ ᱜᱚᱝᱠᱮ ᱾
ᱦᱩᱸ ᱥᱟᱹᱜᱩᱱ ᱧᱤᱫᱟᱹ ᱛᱟᱨᱯᱚᱨ ᱮᱸ ᱪᱮᱜ ᱠᱚᱢ ᱪᱤᱠᱟᱹᱭᱫᱟ ᱱᱤᱛᱚᱜ ᱫᱚ?
ᱦᱩᱸ ᱛᱚᱜ ᱫᱚ ᱪᱮᱜ ᱦᱚᱸ ᱵᱟᱝ ᱚᱭ ᱡᱚᱢ ᱵᱟᱲᱟ ᱠᱚ ᱦᱩᱭ ᱟᱠᱟᱱ ᱛᱮ ᱜᱤᱛᱤᱡ ᱵᱟᱲᱟ ᱦᱩᱭ ᱠᱟᱱᱟ ᱾
ᱛᱟᱦᱚᱞᱮ ᱪᱟᱥ ᱠᱟᱹᱢᱤ ᱠᱚᱫᱚ ᱪᱮᱜᱠᱟ ᱞᱟᱦᱟ ᱠᱮᱫᱟ ᱯᱮ?
ᱠᱟᱹᱢᱤ ᱫᱚ ᱜᱚᱝᱠᱮ ᱠᱟᱹᱴᱤᱡ ᱛᱟᱭᱱᱚᱢ ᱧᱚᱜ ᱜᱮᱭᱟ ᱾ ᱫᱟᱜ ᱡᱟᱹᱲᱤ ᱵᱟᱝ ᱦᱩᱭᱩ ᱠᱟᱱᱟ ᱛᱚ ᱚᱱᱟ ᱠᱟᱹᱴᱤᱡ ᱛᱟᱭᱚᱢ ᱧᱚᱜ ᱠᱟᱱᱟ ᱟᱞᱮᱥᱮᱫ ᱫᱚ ᱾ ᱛᱷᱟᱞᱮ ᱜᱚᱝᱠᱮ ᱟᱯᱮ ᱥᱮᱜ ᱜᱮ ᱚᱠᱟ ᱞᱮᱠᱟ ᱾
ᱟᱞᱮ ᱥᱮᱫ ᱫᱚ ᱚᱭ ᱢᱚᱴᱟᱢᱩᱴᱤ ᱨᱚᱦᱚᱭ ᱫᱚᱞᱮ ᱮᱛᱚᱦᱚᱵ ᱦᱚᱞᱟ ᱢᱟᱫᱷᱮᱨ ᱟᱹᱰᱤ ᱡᱳᱨ ᱜᱤ ᱡᱟᱹᱯᱩᱫ ᱟᱠᱟᱫᱟ ᱟᱨᱠᱤ ᱫᱚᱢᱮ ᱫᱟᱜ ᱡᱟᱹᱲᱤ ᱠᱟᱫᱟᱭ ᱾
ᱦᱮᱸ ᱩᱱᱠᱟ ᱫᱚ ᱟᱞᱮ ᱥᱮ ᱢᱟᱱᱮ ᱴᱩᱠ ᱴᱟᱠ ᱫᱚ ᱚᱱᱮ ᱢᱤᱫ ᱵᱟᱨ ᱫᱚ ᱨᱚᱦᱚᱭ ᱫᱚ ᱟᱨᱟᱢᱵᱷᱚ ᱠᱟᱱᱟ ᱾ ᱱᱟ ᱟᱭᱢᱟ ᱩᱛᱟᱹᱨ ᱜᱮ ᱢᱟᱱᱮ ᱵᱟᱹᱠᱤ ᱢᱮᱱᱟᱜ ᱜᱮᱭᱟ ᱢᱟᱱᱮ ᱨᱚᱦᱚᱭ ᱫᱚ ᱾
ᱚᱸ ᱛᱟᱦᱮᱞᱮ ᱫᱚᱝ ᱮᱱᱮᱡ ᱠᱚ ᱦᱩᱭᱩᱜ ᱠᱟᱱᱟ ᱥᱮ ᱵᱟᱝ?
ᱫᱚᱝ ᱮᱱᱮᱡ ᱫᱚ ᱜᱚᱢᱠᱮ ᱦᱚᱸᱜᱼᱚᱭᱮ ᱡᱟᱦᱟᱸ ᱚᱱᱮ ᱟᱥᱟᱲ ᱵᱚᱸᱜᱟ ᱪᱟ ᱱᱟ ᱟᱥᱟᱲ ᱵᱚᱸᱜᱟ ᱜᱮ ᱾ ᱟᱭᱢᱟ ᱰᱷᱤᱨ ᱜᱮ ᱦᱩᱭᱱᱟ ᱫᱚᱝ ᱮᱱᱮᱡ ᱫᱚ ᱟᱞᱮᱥᱮᱫ ᱫᱚ ᱾
ᱚ
ᱟᱱᱮ ᱵᱤᱥᱮᱥ ᱠᱟᱭ ᱫᱚ ᱚᱱᱮ ᱡᱟᱦᱟᱸᱵᱚᱱ ᱟᱵᱚᱵᱚᱱ ᱞᱟᱹᱭᱟ ᱯᱷᱟᱹᱜᱩᱱ ᱵᱚᱸᱜᱟ ᱨᱮ ᱫᱚᱝ ᱵᱚᱱ ᱮᱱᱮᱡᱼᱟ ᱾ ᱩᱱ ᱥᱚᱢᱚᱭ ᱫᱚ ᱢᱟᱱᱮ ᱵᱟᱝ ᱦᱩᱭ ᱠᱟᱱᱟ ᱟᱸ ᱟᱥᱟᱲ ᱵᱚᱸᱜᱟ ᱪᱟᱞᱟᱣᱱᱟ ᱩᱱ ᱥᱚᱢᱚᱭ ᱜᱮ ᱟᱭᱢᱟ ᱰᱷᱮᱨ ᱦᱩᱭᱠᱟᱱ ᱾
ᱟᱫᱚ ᱱᱮᱛᱟᱨ ᱫᱚ ᱧᱮᱞᱚᱜ ᱠᱟᱱᱟ ᱾ ᱪᱮᱜ ᱤᱧ ᱞᱟᱹᱭᱟ ᱢᱟᱱᱮ ᱟᱞᱮ ᱥᱮᱫ ᱢᱟ ᱫᱩᱣᱟᱹᱨ ᱵᱟᱯᱞᱟ ᱫᱚ ᱪᱟᱵᱟ ᱟᱠᱟᱱ ᱡᱟᱦᱟᱸ ᱥᱟᱨ ᱥᱟᱹᱜᱩᱱ ᱠᱟᱛᱮ ᱠᱚ ᱵᱟᱯᱞᱟᱜᱼᱟ᱾
ᱦᱩᱸ ᱦᱩᱸ
ᱟᱨ ᱟᱺᱜᱤ ᱛᱮᱠᱚ ᱵᱟᱹᱦᱩ ᱡᱚᱶᱟᱭᱚᱜ ᱠᱟᱱᱟ ᱟᱨ ᱥᱟᱶᱛᱮ ᱟᱞᱮ ᱟᱛᱩ ᱥᱮᱫ ᱦᱚᱸ ᱱᱚ ᱚᱲᱟᱜ ᱠᱚᱫᱚ ᱱᱟᱛᱮ ᱵᱚᱱᱫᱚ ᱦᱟᱛᱟᱲ ᱟᱠᱟᱱᱟ ᱟᱨᱠᱤ᱾
ᱚᱸ ᱚᱱᱮ ᱜᱚᱝᱠᱮ ᱪᱮᱫ ᱞᱤᱧ ᱞᱟᱹᱭᱟ ᱱᱮᱛᱟᱨ ᱫᱚ ᱢᱟᱱᱮ ᱞᱟᱦᱟ ᱞᱮᱠᱟ ᱫᱚ ᱢᱟᱱᱮ ᱫᱚᱝ ᱮᱱᱮᱡ ᱫᱚ ᱢᱟᱱᱮ ᱡᱟᱠ ᱡᱚᱢᱚᱠ ᱢᱟᱱᱮ ᱨᱟᱹᱥᱠᱟᱹ ᱥᱟᱹᱦᱤᱡ ᱫᱚ ᱵᱟᱝ ᱦᱩᱭᱩᱜ ᱠᱟᱱᱟ ᱵᱟᱝ?
ᱩᱦᱩᱸ ᱩᱦᱩᱸ ᱵᱟᱝ ᱦᱩᱭᱩᱜ ᱠᱟᱱᱟ ᱠᱟᱨᱚᱱ ᱞᱟᱦᱟ ᱛᱮᱱᱟᱜ ᱨᱟᱭ ᱪᱮᱛᱟᱱ ᱟᱞᱮ ᱢᱚᱱᱮ ᱠᱟᱜ ᱢᱮ ᱟᱞᱮ ᱚᱸᱰᱮ ᱡᱩᱫᱤ ᱫᱚᱝ ᱮᱱᱮᱡ ᱦᱩᱭᱩᱜ ᱠᱷᱟᱱ ᱠᱚᱢᱠᱚᱨᱮᱹ ᱮᱸ ᱱᱟᱹᱛᱩ ᱯᱟᱨᱚᱢ ᱩᱱᱟᱹᱜ ᱥᱟᱺᱜᱤᱱ ᱨᱮᱱ ᱦᱚᱲ ᱠᱚ ᱦᱮᱡ ᱠᱚᱜᱼᱟ ᱠᱚᱢ ᱠᱚᱨᱮᱹ ᱥᱟᱛ ᱠᱤᱞᱳᱢᱤᱴᱟᱨ ᱟᱴ ᱞᱳᱴᱟᱨ
ᱦᱳᱭ ᱦᱩ
ᱟᱱᱮ ᱛᱟᱦᱚᱞᱮ
ᱛᱟᱨ ᱫᱚ ᱟᱫᱚ ᱟᱠᱚ ᱛᱮᱜᱮ ᱟᱠᱚ ᱛᱮᱜᱮ ᱠᱚ ᱵᱟᱹᱦᱩ ᱡᱟᱶᱟᱭᱚᱜ ᱠᱟᱱᱟ ᱛᱚ᱾
ᱦᱮᱸ ᱦᱩᱸ ᱟᱨ ᱨᱤᱧ ᱧᱮᱞ ᱟᱠᱟᱫᱟ ᱱᱚᱛᱮ
ᱪᱮ ᱪᱮᱵᱤᱱ ᱞᱟᱹᱭᱫᱟ?
ᱚ ᱞᱟᱹᱭᱮ ᱛᱷᱤᱧ ᱟᱨᱦᱚᱧ ᱧᱮᱞ ᱟᱠᱟᱫᱟ ᱚᱠᱟ ᱥᱮᱫ ᱫᱚ ᱢᱟᱱᱮ ᱫᱚᱝ ᱮᱱᱮᱡ
ᱦᱟᱨᱴ ᱞᱮᱠᱟ ᱵᱚᱞᱛᱮ ᱪᱮᱜᱠᱟ ᱫᱚᱝ ᱮᱱᱮᱡ ᱟᱠᱷᱲᱟ ᱥᱩᱨ ᱥᱩᱯᱩᱨ ᱠᱚᱨᱮ ᱟᱱᱟᱡᱽ ᱯᱟᱹᱛᱤ ᱟᱹᱠᱷᱨᱤᱧ ᱠᱩ ᱥᱟᱶ ᱛᱤᱭᱟ ᱩᱱᱟᱹᱜ ᱡᱟᱠ ᱡᱚᱢᱚᱠ ᱦᱩᱭᱩᱜᱼᱟ᱾
ᱦᱩᱸ ᱦᱮᱸ ᱟᱞᱮ ᱱᱚᱱᱛᱮ ᱫᱚ ᱚᱝᱠᱮ ᱚᱱᱠᱟ ᱫᱚ ᱵᱟᱝ ᱦᱩᱭ ᱟᱠᱟᱱᱟ ᱛᱚ ᱢᱟᱱᱮ ᱤᱧᱫᱚ ᱵᱟᱹᱧ ᱧᱮᱞ ᱟᱠᱟᱫᱟ ᱢᱟᱱᱮ ᱚᱱᱠᱟ ᱫᱚ᱾ ᱩᱱᱟᱹᱜ ᱤᱭᱟᱹ ᱰᱷᱮᱨ ᱫᱚ ᱢᱚᱱᱮ᱾ ᱦᱩᱭ ᱠᱟᱱ ᱜᱮᱪᱚᱝ ᱞᱟᱦᱟᱛᱮ ᱟᱫᱚ ᱱᱤᱡᱮᱹ ᱫᱚ ᱵᱟᱝ ᱧᱮᱞ ᱛᱤᱭᱳᱜ ᱦᱩᱭ ᱠᱟᱱᱟ᱾
ᱚᱸ ᱛᱟᱯᱚᱨ ᱟᱢ ᱢᱟᱱᱮ ᱩᱸ ᱪᱮᱜᱠᱟ? ᱟᱸ ᱪᱤᱠᱟ ᱛᱟᱢ ᱥᱟᱶᱛᱮ ᱟᱢ ᱚᱠᱟ ᱠᱟᱹᱢᱤ ᱠᱚᱨᱮ ᱡᱚᱯᱲᱟᱣ ᱢᱮᱱᱟᱢᱟ ᱱᱮᱛᱟᱨ ᱫᱚ?
ᱱᱮᱛᱟᱨ ᱫᱚ ᱜᱚᱝᱠᱮ ᱫᱤᱱᱟᱹᱢ ᱫᱤᱱ ᱱᱟᱜ ᱠᱟᱹᱢᱤ ᱵᱚᱞᱛᱮ ᱦᱚᱜᱼᱚᱭ ᱪᱟᱥ ᱠᱟᱹᱢᱤ ᱥᱟᱶᱛᱮ ᱮᱸᱜ ᱜᱟᱹᱰᱤ ᱞᱟᱜᱟ ᱦᱩᱭᱩᱜ ᱜᱮᱭᱟ ᱛᱚ ᱢᱟᱱᱮ᱾ ᱪᱟᱥ ᱠᱟᱹᱢᱤ ᱠᱚᱨᱮᱜ ᱜᱮ ᱠᱟᱹᱴᱤᱡ ᱡᱚᱯᱲᱟᱣ ᱢᱮᱱᱟᱜ ᱟᱠᱟᱫᱤᱧ ᱜᱮᱭᱟ ᱦᱤᱛᱚᱜ ᱫᱚ᱾ ᱱᱟ ᱥᱤ ᱵᱟᱲᱟ ᱠᱚ ᱦᱩᱭᱩᱜ ᱠᱟᱱᱟ᱾
ᱜᱟᱹᱰᱤ ᱞᱟᱜᱟ ᱵᱚᱞᱛᱨ ᱴᱟᱠ ᱴᱟᱨ ᱥᱮ
ᱵᱟᱝ ᱜᱚᱝᱠᱮ ᱚᱱᱟ ᱴᱟᱠᱴᱟᱨ
ᱚᱸ
ᱤᱱᱟᱹ ᱠᱚᱜᱮ ᱠᱟᱹᱢᱤ ᱵᱟᱲᱟᱭ ᱦᱩᱭᱩᱜ ᱠᱟᱱᱟ ᱦᱤᱛᱳᱜ ᱫᱚ ᱾
ᱩ
ᱟᱢ ᱜᱮ ᱜᱚᱝᱠᱮ ᱪᱮᱫ ᱠᱚ ᱢᱟᱱᱮ ᱚᱱᱠᱟ ᱪᱮᱫ ᱠᱟᱹᱢᱤ ᱠᱚ ᱢᱮᱱᱟᱜ ᱛᱟᱢᱟ ᱢᱟᱱᱮ ᱜᱚᱝᱠᱮ ᱟᱢᱟᱜ?
ᱠᱟᱹᱢᱤ ᱵᱟᱲᱟ ᱠᱚᱫᱚ ᱱᱤᱛᱚᱜ ᱫᱚ ᱚᱱᱠᱟ ᱚᱞᱚᱜ ᱯᱟᱲᱦᱟᱣ ᱥᱟᱶ ᱡᱚᱯᱲᱟᱣ ᱢᱤᱱᱟᱹᱧᱟ ᱥᱟᱶᱛᱮ ᱱᱚᱝᱠᱟ ᱚᱲᱟᱜ ᱠᱚ ᱟᱨᱠᱤ ᱚᱱᱠᱟ ᱛᱮᱜᱮ ᱡᱤᱭᱚᱱ ᱫᱚ ᱠᱷᱟᱸᱰᱟᱣ ᱯᱟᱨᱚᱢᱚᱜ ᱠᱟᱱᱟ᱾
ᱡᱮ ᱦᱚᱸᱚᱝᱠᱮ ᱚᱱᱠᱟᱜᱮ ᱚᱞ ᱯᱟᱲᱦᱟᱣ ᱥᱟᱶᱛᱮ ᱚᱱᱠᱟ ᱢᱟᱱᱮ ᱠᱟᱹᱴᱤᱡ ᱱᱤᱛᱚᱜ ᱢᱟᱱᱮ ᱪᱮᱫ ᱤᱧ ᱞᱟᱹᱭᱟ ᱦᱮᱸ ᱱᱮᱛᱟᱨ ᱫᱚ ᱢᱟᱱᱮ ᱡᱚᱛᱚ ᱦᱟᱨᱟ ᱵᱩᱨᱩᱜ ᱠᱟᱱᱟ, ᱢᱟᱱᱮ ᱟᱭᱳ-ᱵᱟᱵᱟ ᱴᱷᱮᱱ ᱦᱚᱸ ᱢᱟᱱᱮ ᱠᱟᱹᱣᱰᱤ ᱠᱷᱚᱭ ᱫᱚ ᱠᱟᱹᱴᱤᱡ ᱞᱟᱡᱟᱣ ᱜᱮ ᱵᱩᱡᱷᱟᱹᱜ ᱟᱥᱮ
ᱦᱮᱸ, ᱦᱮᱸ᱾
ᱟᱨ ᱱᱤᱡᱮ ᱛᱮᱜᱮ ᱢᱟᱱᱮ ᱡᱟᱦᱟᱸ ᱜᱮ ᱢᱟᱱᱮ ᱠᱟᱹᱢᱤ ᱥᱮᱬᱟ ᱠᱟᱜ ᱫᱚ ᱫᱚᱨᱠᱟᱨ ᱜᱮ᱾
ᱱᱮᱛᱟᱨ ᱡᱤᱭᱚᱱ ᱨᱮ ᱢᱟᱱᱮ ᱠᱟᱹᱢᱤ ᱵᱚᱞᱛᱮ ᱪᱮᱫ ᱞᱮᱠᱟᱭ ᱞᱟᱹᱭ ᱤᱥᱠᱤᱞ ᱫᱚ ᱵᱟᱲᱟᱭ ᱞᱟᱹᱠᱛᱤᱜ ᱠᱟᱱᱟ ᱡᱮᱢᱚᱱ ᱱᱚᱜ ᱚᱭ ᱮᱢ ᱞᱟᱹᱭ ᱠᱮᱫᱟ ᱴᱟᱠᱴᱟᱨ ᱞᱟᱜᱟᱣ ᱚᱱᱟ ᱠᱚᱫᱚ ᱢᱤᱫᱴᱟᱝ ᱤᱥᱠᱤᱞ ᱠᱟᱱᱟ᱾ ᱛᱤ ᱨᱮᱱᱟᱜ ᱛᱚᱷᱲᱟ ᱞᱟᱹᱠᱛᱤ ᱢᱮᱱᱟᱜᱼᱟ᱾
ᱦᱮᱸ᱾ ᱡᱟᱦᱟᱸᱭ ᱡᱩᱫᱤ ᱦᱟᱛᱮᱨ ᱠᱟᱡ ᱥᱮᱬᱟ ᱫᱚᱦᱚ ᱠᱟᱜᱼᱟ, ᱟᱫᱚ ᱚᱱᱟ ᱫᱚ ᱪᱤᱨᱚᱡᱤᱵᱚᱱ ᱢᱟᱱᱮ ᱛᱟᱦᱮᱱ ᱜᱮᱭᱟ ᱚᱱᱟ ᱫᱚ᱾
ᱦᱮᱸ ᱦᱮᱸ᱾ ᱛᱟᱦᱮᱱᱟ᱾ ᱠᱟᱨᱚᱱ ᱡᱮᱢᱚᱱ ᱟᱹᱰᱤ ᱦᱚᱲ ᱡᱮᱢᱚᱱᱤᱧ ᱞᱟᱹᱭᱟ ᱱᱤᱛᱚᱜ ᱫᱚ ᱚᱱᱞᱟᱭᱤᱱ ᱰᱤᱡᱤᱴᱮᱞ ᱡᱩᱜ ᱠᱚ ᱴᱩᱭᱴᱟᱨ ᱥᱚᱢᱚᱱᱫᱷᱮ ᱡᱷᱚᱛᱚ ᱡᱩᱫᱤᱢ ᱵᱟᱰᱟᱭᱟ ᱥᱟᱶᱛᱮ ᱢᱳᱵᱟᱭᱤᱞ ᱵᱟᱜᱟᱣ ᱠᱚᱼᱟ, ᱚᱱᱟ ᱠᱚ ᱡᱩᱫᱤᱢ ᱠᱟᱹᱢᱤᱢ ᱥᱮᱲᱟᱟ ᱫᱚᱦᱚ ᱠᱟᱜ ᱚᱱᱟ ᱛᱮᱫᱚ ᱢᱚᱴᱟᱢᱩᱴᱤ ᱛᱟᱭᱚᱢ ᱫᱟᱨᱟᱢ ᱞᱟᱡ ᱟᱥᱩᱞᱚᱜ ᱞᱮᱠᱟ ᱫᱚᱢ ᱟᱨᱡᱟᱣ ᱫᱟᱲᱮᱭᱟᱜᱼᱟ᱾
ᱦᱮᱸ᱾ ᱛᱟᱦᱚᱞᱮ ᱜᱚᱢᱠᱮ ᱛᱟᱦᱞᱮ ᱛᱤᱱᱟᱹᱜ ᱫᱷᱟᱹᱵᱤᱡ ᱫᱚ ᱛᱟᱦᱚᱞᱮ ᱚᱞ ᱯᱟᱲᱦᱟᱣᱫᱚ ᱛᱟᱦᱚᱞᱮ ᱜᱚᱢᱠᱮ ᱟᱢᱟᱜ?
ᱚᱞᱚᱜ ᱯᱟᱲᱦᱟᱣ ᱵᱚᱞᱛᱮ ᱤᱧᱟᱹᱜ ᱫᱚ ᱱᱚᱝᱠᱟ ᱤᱭᱩᱱᱤᱵᱷᱟᱨᱥᱤᱴᱤ ᱞᱮᱵᱮᱞ ᱫᱷᱟᱹᱵᱤᱡ ᱟᱨᱠᱤ᱾
ᱦᱮ ᱸ ᱦᱮᱸ᱾
ᱟᱨ ᱟᱢᱟᱜ ᱫᱚ?
ᱤᱧᱟᱹᱜ ᱫᱚ ᱜᱚᱢᱠᱮ ᱛᱚ ᱢᱟᱱᱮ ᱱᱚᱜᱼᱚᱭ ᱡᱟᱦᱟᱸ ᱱᱤᱭᱟᱹᱴᱟᱜ ᱥᱮᱨᱢᱟ ᱪᱟᱜ ᱠᱟᱱ ᱱᱤᱭ ᱵᱟᱨ ᱢᱟᱱᱮ ᱵᱟᱨᱚ ᱠᱮᱞᱟᱥ ᱢᱟᱱᱮ ᱟᱭᱤᱪ ᱮᱥ ᱮᱢ ᱦᱩᱭᱩᱜᱼᱟ᱾
ᱟᱪᱪᱷᱟ ᱟᱪᱪᱷᱟ ᱟᱪᱪᱷᱟ, ᱚᱱᱟ ᱦᱚᱸ ᱱᱟᱯᱟᱭ ᱠᱟᱛᱷᱟ ᱜᱮ ᱟᱨ ᱫᱤᱥᱚᱢ ᱥᱮᱫ ᱛᱟᱦᱚᱞᱮ ᱚᱱᱠᱟ ᱚᱞ ᱪᱤᱠᱤ ᱨᱮᱱᱟᱜ ᱯᱟᱲᱦᱟᱣ ᱫᱚ ᱚᱠᱟ ᱞᱮᱠᱟ?
ᱦᱮᱸ ᱚᱞᱪᱤᱠᱤ ᱨᱮᱱᱟᱜ ᱯᱟᱲᱦᱟᱣ
ᱦᱮᱸ?
ᱪᱮᱫ ᱤᱧ ᱞᱟᱹᱭᱟ ᱜᱚᱝᱠᱮ ᱢᱟᱱᱮ ᱱᱤᱭᱟ ᱫᱚ ᱢᱟᱱᱮ ᱮ ᱯᱟᱲᱦᱟᱣ ᱫᱚ ᱢᱟᱱᱮ ᱵᱮᱝᱜᱚᱞ ᱢᱤᱰᱤᱭᱟᱢ ᱵᱟᱝᱞᱟ ᱢᱤᱰᱤᱭᱟᱢ ᱵᱟᱝᱞᱟ ᱢᱤᱰᱤᱭᱟᱢ ᱛᱮᱜᱮ ᱯᱟᱲᱦᱟᱜ ᱦᱩᱭᱩᱜ ᱛᱟᱦᱮᱸᱜ, ᱟᱫᱚ ᱚᱱᱟ ᱞᱮᱝᱜᱩᱭᱮᱡᱽ ᱛᱮ ᱯᱷᱟᱥᱴ ᱞᱮᱝᱜᱩᱭᱮᱡᱽ ᱦᱟᱛᱟᱣ ᱦᱩᱭ ᱠᱟᱱ ᱛᱟᱦᱮᱸᱜ᱾ ᱚᱞ ᱪᱤᱠᱤ ᱦᱚᱸ ᱵᱟᱲᱟᱭ ᱫᱚ ᱢᱮᱱᱟᱜᱼᱟ᱾
ᱦᱩᱸᱻ᱾
ᱛᱟᱦᱚᱞᱮ ᱜᱚᱢᱠᱮ ᱟᱢᱟᱜ ᱫᱚ ᱢᱟᱱᱮ ᱛᱟᱦᱟᱞᱮ ᱜᱚᱝᱠᱮ ᱟᱢᱟᱜ ᱫᱚ ᱯᱩᱨᱟᱹ ᱜᱮ ᱚᱞ ᱪᱤᱠᱤ ᱢᱟᱱᱮ ᱡᱷᱚᱛᱚ ᱚᱞ ᱥᱟᱵᱽᱡᱮᱠᱴ ᱱᱮ
ᱦᱮᱸ ᱦᱮᱸ, ᱦᱮᱸ᱾ ᱤᱧᱟᱹᱜ ᱫᱚ ᱮᱠᱵᱟᱨᱮ ᱯᱟᱹᱭᱞᱟᱹ ᱠᱷᱚᱱ ᱜᱮ ᱱᱚᱝᱠᱟ ᱥᱟᱱᱛᱟᱞ ᱯᱟᱲᱟᱣ ᱠᱚᱦᱚᱸ ᱵᱟᱲᱟᱭ ᱢᱮᱱᱟᱜᱼᱟ, ᱵᱟᱝᱞᱟ ᱯᱟᱹᱨᱥᱤ ᱡᱮ ᱵᱟᱲᱟᱭ ᱵᱟᱹᱱᱩᱜᱼᱟ, ᱚᱱᱠᱟᱱ ᱫᱚ ᱵᱟᱝ᱾
ᱚᱸ᱾
ᱫᱤᱥᱚᱢ ᱛᱟᱞᱟᱨᱮ ᱛᱟᱦᱮᱸ ᱠᱚᱨᱛᱮ ᱜᱮᱞᱮ ᱡᱚᱛᱚ ᱯᱟᱹᱨᱥᱤ ᱜᱮ ᱥᱮᱬᱟ ᱫᱚᱨᱠᱟᱨᱟ ᱱᱤᱭᱟᱹ ᱱᱤᱭᱟᱹ ᱚᱠᱛᱚ ᱨᱮᱫᱚ ᱟᱨᱠᱤ ᱾
ᱦᱢ ᱦᱢ ᱾ ᱢᱟᱱᱮ ᱟᱭᱢᱟ ᱡᱟᱭᱜᱟ ᱨᱮᱫᱚ ᱚᱞ ᱪᱤᱠᱤ ᱫᱚ ᱵᱟᱝ ᱛᱟᱦᱮᱱ ᱜᱮᱭᱟ ᱥᱮ ᱾
ᱦᱮᱸ ᱦᱮᱸ ᱟᱫᱚ ᱟᱭᱢᱟ ᱡᱟᱭᱜᱟ ᱨᱮ ᱱᱚ ᱟᱭᱢᱟ ᱡᱟᱭᱜᱟᱨᱮ ᱟᱭᱢᱟ ᱯᱟᱹᱨᱥᱤ ᱜᱮ ᱵᱟᱝ ᱛᱟᱸᱦᱟ ᱫᱟᱲᱮᱭᱟᱜᱼᱟ ᱾ ᱴᱚᱴᱷᱟ ᱦᱤᱥᱟᱹᱵ ᱛᱮ ᱟᱵᱚᱣᱟᱜ
ᱢᱟᱱᱮ ᱡᱚ
ᱩᱱᱟᱹᱜ ᱟᱹᱰᱤ ᱨᱚᱠᱚᱢ ᱯᱟᱹᱨᱥᱤ ᱢᱮᱱᱟᱜᱼᱟ, ᱡᱚᱛᱚ ᱡᱟᱭᱜᱟ ᱫᱚ ᱡᱚᱛᱚ
ᱠᱚᱨᱮ ᱠᱤᱱ ᱞᱟᱹᱭ
ᱯᱟᱹᱨᱥᱤ ᱵᱟᱢ
ᱛᱟᱦᱚᱞᱮ ᱜᱚᱝᱠᱮ ᱛᱟᱦᱚᱞᱮ ᱟᱯᱮ ᱫᱚ ᱛᱟᱦᱚᱞᱮ ᱚᱱᱠᱟ ᱵᱤᱨ ᱵᱩᱨᱩ ᱠᱚ ᱢᱮᱱᱟᱜᱼᱟ ᱥᱮ ᱵᱟᱝ ᱛᱟᱦᱚᱞᱮ ᱟᱯᱮ ᱚᱱᱟ ᱟᱹᱛᱩ ᱥᱩᱨ?
ᱟᱹᱛᱩ ᱤᱧ ᱞᱟᱹᱭᱟ ᱵᱤᱨ ᱠᱚᱫᱚ ᱢᱮᱱᱟᱜᱼᱟ ᱵᱩᱨᱩ ᱫᱚ ᱵᱟᱹᱱᱩᱜᱼᱟ ᱟᱫᱚ ᱵᱤᱨ ᱠᱚ ᱟᱹᱰᱤ ᱥᱟᱸᱜᱮ ᱠᱩᱰᱟᱹᱢ ᱠᱷᱚᱱ ᱜᱮ, ᱡᱟᱦᱟᱸ ᱫᱚ ᱪᱮᱫ ᱤᱧ ᱞᱟᱹᱭᱟ ᱚᱸᱰᱮ ᱫᱚ ᱚᱸ ᱱᱮᱛᱟᱨ ᱠᱚᱫᱚ ᱵᱷᱟᱜᱮ ᱠᱚ ᱚᱢᱚᱱᱚᱜ ᱠᱟᱱ ᱛᱟᱦᱮᱸᱜᱼᱟ ᱟᱨᱠᱤ ᱯᱩᱴᱠᱟᱹ ᱠᱚ ᱾
ᱩᱫ ᱯᱩᱴᱠᱟᱹ ᱫᱚᱠᱚ ᱚᱢᱚᱱᱚᱜ ᱠᱟᱱ ᱜᱮᱭᱟ ᱟᱭᱢᱟ ᱰᱷᱮᱨ ᱜᱮ ᱦᱟᱸᱜ ᱾ ᱟᱞᱮ ᱚᱱᱠᱟ ᱵᱤᱨ ᱥᱩᱨ ᱵᱤᱨ ᱵᱩᱨᱩ ᱥᱩᱨ ᱨᱮᱜᱮ ᱢᱟᱱᱮ ᱵᱤᱨ ᱵᱩᱨᱩ ᱫᱚ ᱵᱟᱹᱱᱩᱜᱼᱟ ᱚᱱᱠᱟ ᱵᱤᱨ ᱥᱩᱨ ᱨᱮᱜᱮ ᱚᱲᱟᱜ ᱠᱚᱫᱚ ᱢᱟᱱᱮ ᱯᱨᱟᱭ ᱞᱟᱹᱭ ᱜᱟᱱᱚᱜᱼᱟ ᱯᱟᱨᱴᱤ ᱜᱮ ᱢᱟᱱᱮ ᱰᱮᱞᱤ ᱜᱮ ᱡᱚᱢ ᱦᱩᱭᱩᱜ ᱠᱟᱱᱟ ᱢᱟᱱᱮ ᱩᱫ ᱯᱩᱴᱠᱟᱹ ᱫᱚ ᱾
ᱟᱫᱚ ᱟᱢ ᱦᱚᱸ ᱦᱟᱞᱟᱸᱜ ᱮᱢ ᱪᱟᱜᱞᱟᱜ ᱟᱹᱜᱩ ᱜᱮᱭᱟ?
ᱵᱟᱝ ᱜᱚᱢᱠᱮ ᱤᱧ ᱫᱚ ᱦᱟᱞᱟᱝ ᱫᱚ ᱵᱟᱹᱧ ᱪᱟᱞᱟ ᱟᱠᱟᱱᱟ ᱢᱟᱱᱮ ᱚᱲᱟᱜ ᱦᱚᱲ ᱜᱮ ᱜᱚᱜᱚ ᱵᱟᱵᱟ ᱛᱟᱹᱠᱤᱱ ᱠᱤᱱ ᱪᱟᱞᱟᱜ ᱜᱮᱭᱟ ᱦᱟᱞᱟᱝ ᱠᱚᱫᱚ ᱾
ᱟᱫᱚ ᱚᱱᱟ ᱠᱚᱫᱚ ᱥᱤᱡᱤᱱ ᱨᱮᱱᱟᱜ ᱡᱤᱱᱤᱥ ᱠᱚᱫᱚ ᱩᱫ ᱠᱚᱫᱚ ᱢᱟᱱᱮ ᱯᱷᱩᱴᱠᱟᱹ ᱠᱚᱫᱚ ᱚᱱᱟ ᱠᱚᱫᱚ ᱡᱚᱢ ᱱᱟᱯᱟᱭ ᱱᱚᱜ
ᱦᱩᱸ ᱾ ᱟᱫᱚ ᱢᱤᱫ ᱥᱳᱢᱚᱭ ᱜᱮ ᱦᱩᱭᱩᱜᱼᱟ ᱥᱮ ᱢᱤᱫ ᱥᱳᱢᱚᱭ ᱜᱮ ᱠᱚ ᱦᱩᱭᱩᱜᱼᱟ ᱩᱱᱠᱩ ᱫᱚ ᱾
ᱦᱮᱸ ᱦᱮᱸ ᱾ ᱛᱟᱨᱯᱚᱨ ᱚᱞᱚᱜ ᱯᱟᱲᱦᱟᱣ ᱡᱤᱭᱚᱱ ᱨᱮᱫᱚ ᱛᱟᱦᱚᱞᱮ ᱦᱳᱥᱴᱮᱞ ᱠᱚᱨᱮᱢ ᱛᱟᱦᱮᱱᱟ ᱥᱮ ᱚᱲᱟᱜ ᱠᱷᱚᱱ ᱜᱮᱢ ᱪᱟᱞᱟᱣ ᱦᱤᱡᱩᱜ ᱠᱟᱱᱟ?
ᱵᱟᱝ ᱜᱚᱝᱠᱮ ᱢᱟᱱᱮ ᱦᱳᱥᱴᱮᱞ ᱫᱚ ᱞᱟᱦᱟᱛᱮ ᱢᱟᱱᱮ ᱠᱟᱹᱡ ᱨᱤᱧ ᱛᱟᱦᱮᱸ ᱠᱟᱱᱟ ᱡᱚᱠᱷᱚᱱᱳ ᱦᱩᱰᱤᱧ ᱩᱢᱮᱨ ᱨᱮ ᱡᱚᱠᱷᱚᱱ ᱠᱟᱹᱴᱤᱡ ᱜᱮ ᱛᱟᱦᱮᱸ ᱠᱟᱱ ᱛᱤᱧᱟᱹ ᱩᱢᱮᱨ ᱩᱱ ᱥᱳᱢᱚᱭ ᱤᱧ ᱛᱟᱦᱮᱸ ᱠᱟᱱᱟ ᱟᱫᱚ ᱦᱤᱛᱚᱜ ᱫᱚ ᱚᱲᱟᱜ ᱠᱷᱚᱱ ᱜᱮ ᱪᱟᱞᱟᱣ ᱦᱩᱭᱩᱜ ᱠᱟᱱᱟ ᱾
ᱛᱟᱦᱟᱞᱮ ᱤᱛᱩᱱ ᱟᱥᱲᱟ ᱠᱚ ᱠᱟᱹᱴᱤᱡ ᱥᱩᱨ ᱧᱚᱜ ᱨᱮᱜᱮ ᱢᱮᱱᱟᱜᱼᱟ ᱾
ᱦᱮᱸ ᱥᱩᱨ ᱵᱚᱞᱛᱮ ᱚᱱᱠᱟ ᱫᱚᱥ ᱠᱤᱞᱳᱢᱤᱴᱟᱨ ᱾
ᱢᱢ ᱢᱟᱱᱮ ᱥᱟᱺᱜᱤᱧ ᱫᱚ ᱥᱟᱺᱜᱤᱧ ᱜᱮᱫᱚ ᱛᱟᱦᱟᱞᱮ ᱪᱮᱫ ᱢᱟᱱᱮ ᱥᱟᱭᱠᱮᱞ ᱠᱚᱛᱮᱢ ᱪᱟᱜᱼᱟ ᱥᱮ ᱞᱟᱭᱤᱱ ᱜᱟᱹᱰᱤ ᱠᱚᱛᱮᱢ ᱪᱟᱞᱟᱣ ᱵᱟᱲᱟᱜ ᱜᱮᱭᱟ?
ᱮᱸ ᱪᱟᱞᱟᱣ ᱫᱚ ᱚᱱᱠᱟ ᱞᱟᱭᱤᱱ ᱜᱟᱹᱰᱤ ᱠᱟᱛᱮ ᱜᱮ ᱪᱟᱞᱟᱜ ᱦᱩᱭᱩᱜᱼᱟ ᱾
ᱚᱦ
ᱥᱟᱭᱠᱮᱞ ᱠᱚᱛᱮ ᱫᱚ ᱢᱟᱱᱮ ᱥᱟᱺᱜᱤᱧ ᱧᱚᱜ ᱜᱮᱭᱟ ᱢᱟᱱᱮ ᱾ ᱛᱚ ᱵᱤᱨ ᱠᱚ ᱵᱩᱨᱩ ᱵᱤᱨ ᱠᱚ ᱛᱟᱵ ᱦᱩᱭᱩᱜᱼᱟ ᱛᱚ ᱾
ᱦᱢ ᱾
ᱮᱠᱞᱟ ᱪᱟᱞᱟᱜ ᱫᱚ ᱢᱟᱱᱮ ᱮᱥᱠᱟᱨ ᱧᱚᱜ ᱜᱮ ᱵᱩᱡᱷᱟᱹᱜᱼᱟ ᱮᱠᱞᱟ ᱧᱚᱜ ᱜᱮ᱾
ᱛᱟᱦᱚᱞᱮ ᱟᱯᱮ ᱫᱤᱥᱚᱢ। ᱛᱚᱨ ᱱᱚᱭ ᱡᱮ ᱞᱟᱹᱭ ᱠᱮᱫᱟ ᱦᱩᱲᱩ ᱪᱟᱥ ᱠᱚᱫᱚ ᱟᱫᱚ। ᱢᱟᱱᱮ ᱟᱯᱮ ᱫᱤᱥᱚᱢ ᱵᱷᱟᱥᱟ ᱥᱮ ᱠᱟᱹᱴᱤᱡ ᱱᱚᱶᱟ ᱫᱷᱟᱣ ᱫᱚ ᱠᱟᱹᱴᱤᱡ ᱵᱤᱞᱚᱢ ᱧᱚᱜ ᱠᱟᱫᱟᱭ।
ᱪᱟᱥ ᱫᱚ ᱢᱟᱱᱮ ᱡᱩᱫᱤ ᱫᱟᱜ ᱡᱟᱹᱲᱤ ᱠᱚ ᱢᱟᱱᱮ ᱵᱮᱥ ᱠᱷᱚᱡ ᱦᱩᱭ ᱠᱚᱜᱼᱟ ᱢᱟᱱᱮ ᱱᱤᱛ ᱛᱮᱫᱚ ᱡᱟᱹᱱᱤᱡ ᱠᱷᱟᱱ ᱠᱚ ᱱᱚᱶᱟ ᱠᱚᱨᱮ ᱫᱚ। ᱨᱚᱦᱚᱭ ᱛᱚᱠᱚ ᱪᱟᱵᱟ ᱠᱮᱜᱼᱟ ᱡᱟᱹᱱᱤᱡ ᱴᱚᱞᱟ ᱠᱚᱦᱚᱸ ᱟᱭᱢᱟ ᱰᱷᱮᱨ ᱜᱮ ᱢᱟᱱᱮ ᱦᱟᱨᱟ ᱠᱟᱛᱮᱫ ᱤᱭᱟᱹᱜ ᱠᱟᱱᱟ ᱦᱟᱸ ᱢᱟᱱᱮ ᱪᱮᱫ ᱤᱧᱫᱤᱧ ᱞᱟᱹᱭᱟ। ᱦᱟᱲᱟᱢᱚᱜ ᱠᱟᱱᱟ, ᱡᱟᱦᱟᱸᱭ ᱫᱚ ᱜᱩᱡᱩᱜ ᱠᱟᱱᱟ ᱦᱳᱭ ᱦᱳᱭ।
ᱛᱚᱵᱮ ᱟᱵᱚ ᱠᱚᱫᱚ ᱡᱚᱛᱚ ᱜᱮ ᱦᱟᱨᱟ ᱟᱠᱟᱱᱟ। ᱫᱟᱜ ᱵᱟᱝ ᱠᱷᱟᱹᱛᱤᱨ ᱛᱮ ᱨᱚᱦᱚᱭ ᱠᱚᱦᱚᱸ ᱵᱟᱝ ᱜᱟᱱᱚᱜ ᱠᱟᱱᱟ।
ᱱᱚᱝᱠᱟ ᱫᱚ ᱦᱩᱭᱩᱜ ᱜᱮᱭᱟ ᱟᱞᱮᱭᱟᱜ
ᱞᱟᱦᱟ ᱥᱮᱨᱢᱟ ᱡᱮᱢᱚᱱ ᱡᱮᱢᱚᱱᱮ ᱫᱟᱜ ᱟᱫ ᱵᱚᱱ ᱛᱟᱦᱮᱸᱜᱼᱟ ᱚᱱᱠᱟ ᱫᱚ ᱱᱤᱭᱟᱹ ᱥᱮᱨᱢᱟ ᱫᱚ ᱵᱟᱭ ᱫᱟᱜᱼᱟ ᱥᱮ।
ᱦᱮᱸ ᱦᱮᱸ। ᱚᱠᱟ ᱴᱚᱴᱷᱟ ᱠᱚᱨᱮ ᱚᱠᱟ ᱞᱮᱠᱟᱭ ᱫᱟᱜ ᱮᱫᱟ ᱟᱞᱮ ᱥᱮᱫ ᱦᱚᱸ ᱚᱱᱠᱟ ᱞᱟᱦᱟ ᱥᱮᱢᱟ ᱪᱚ ᱚᱱᱟ ᱞᱟᱦᱟ ᱥᱮ ᱱᱚᱝᱠᱟ ᱛᱚᱞᱟ ᱠᱚ ᱦᱟᱨᱟᱭᱮᱱᱟ ᱢᱟᱱᱮ ᱪᱮᱫ ᱤᱧ ᱞᱟᱹᱭᱟ ᱯᱚᱴᱮ ᱯᱚᱴᱮ ᱚᱵᱚᱥᱛᱛᱟ ᱫᱟᱜ ᱜᱮ ᱵᱟᱱᱩᱜ-ᱟ ᱪᱤᱠᱟᱹᱛᱮᱢ ᱨᱚᱦᱚᱭᱟ ᱾